ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱡᱚᱦᱟᱨ ᱜᱮ, ᱛᱟᱯᱚᱨ ᱟᱹᱞᱤᱧᱟᱜ ᱨᱚᱲ ᱴᱷᱤᱠ ᱴᱷᱟᱠ ᱟᱸᱡᱚᱢᱚᱜ ᱠᱟᱱᱟ?
ᱦᱮᱸ ᱜᱚᱝᱠᱮ ᱱᱟᱯᱟᱭ ᱜᱮ ᱟᱸᱡᱚᱢᱚᱜ ᱠᱟᱱᱟ, ᱟᱹᱞᱤᱧᱟᱜ ᱜᱮ ᱚᱠᱟᱞᱮᱠᱟ ᱟᱸᱡᱚᱢᱚᱜ ᱠᱟᱱᱟ?
ᱦᱮᱸ ᱟᱵᱮᱱᱟᱜ ᱦᱚᱸ ᱢᱚᱸᱡᱽ ᱜᱮ ᱟᱸᱡᱚᱢᱚᱜ ᱠᱟᱱᱟ᱾ ᱛᱟᱯᱚᱨᱮ ᱜᱚᱝᱠᱮ ᱱᱟᱯᱟᱭ ᱵᱟᱲᱟᱜᱮᱛᱚ?
ᱦᱮᱸ ᱜᱚᱝᱠᱮ ᱱᱤᱛᱚᱜ ᱞᱮᱠᱟ ᱫᱚ ᱱᱟᱦᱟᱸᱜ ᱱᱟᱯᱟᱭ ᱜᱮ ᱥᱟᱶᱛᱮ ᱥᱟᱱᱟᱢ ᱚᱲᱟᱜ ᱦᱚᱲ ᱦᱚᱸ ᱟ ᱱᱟᱯᱟᱭ ᱜᱮ ᱢᱮᱱᱟᱜ ᱠᱟᱫ ᱞᱮᱭᱟ, ᱟᱨ ᱟᱯᱮᱜᱮ ᱚᱠᱟ ᱞᱮᱠᱟ ᱢᱮᱱᱟᱜ ᱯᱮᱭᱟ?
ᱟᱞᱮ ᱦᱚᱸ ᱱᱚᱜᱼᱚᱭ ᱱᱮᱛᱟᱨ ᱫᱚ ᱱᱟᱯᱟᱭ ᱵᱟᱲᱟ ᱜᱮ ᱦᱮᱸᱱᱟᱜ ᱞᱮᱭᱟ ᱱᱤᱛᱚᱝ ᱫᱚ ᱤᱧ ᱜᱮ ᱠᱟᱹᱴᱤᱡ ᱤᱧ ᱢᱟᱫᱟ ᱢᱟᱫᱟᱜ ᱠᱟᱱᱟ᱾
ᱟᱪᱪᱷᱟ ᱟᱪᱪᱷᱟ ᱦᱮᱸ ᱜᱚᱝᱠᱮ ᱤᱱᱠᱟᱹ ᱫᱚ ᱦᱟᱸᱜ ᱦᱩᱭ ᱵᱟᱲᱟᱜ ᱜᱮᱭᱟ ᱡᱟᱜᱮ ᱦᱮᱸ ᱱᱟᱣᱟ ᱥᱮᱨᱢᱟ ᱨᱮᱱᱟᱜ ᱱᱟᱣᱟ ᱡᱟᱹᱲᱤ ᱛᱚ,
ᱦᱳᱭ ᱦᱳᱭ ᱦᱳᱭ ᱫᱟᱜ ᱠᱚ ᱯᱟᱞᱴᱟ ᱯᱟᱞᱴᱤᱜ ᱠᱟᱱᱟ᱾
ᱦᱮᱸ ᱟᱫᱚ ᱜᱚᱝᱠᱮ ᱡᱟᱠ ᱜᱮ ᱟᱥᱟᱭ ᱟᱥᱟᱭᱟᱞᱤᱧ ᱥᱟᱱᱟᱢ ᱢᱟᱹᱱᱢᱤ ᱜᱮ ᱱᱟᱹᱭᱜᱮ ᱱᱟᱯᱟᱭ ᱜᱮᱵᱚᱱ ᱛᱟᱦᱮᱱ ᱢᱟ,
ᱦᱮᱸ ᱦᱮᱸᱮᱸ ᱱᱟᱭ ᱱᱟᱯᱟᱭ ᱵᱚᱱ ᱛᱟᱦᱮᱸ ᱞᱮᱱᱠᱷᱟᱱ ᱥᱟᱱᱟᱢ ᱠᱟᱹᱢᱤᱭᱟᱜ ᱜᱮ ᱱᱟᱯᱟᱭ ᱛᱮ ᱦᱩᱭᱩᱼᱟ ᱾
ᱦᱮᱸ ᱜᱚᱢᱠᱮ ᱢᱮᱱᱫᱚ ᱪᱟᱥᱵᱟᱥ ᱠᱚᱫᱚ ᱱᱟᱦᱟᱜ ᱦᱩᱭᱮᱱ ᱦᱩᱭ ᱦᱩᱭ ᱦᱮᱡ ᱮᱱᱟ ᱥᱮ ᱟᱹᱣᱨᱤ ᱜᱮ?
ᱟᱹᱣᱨᱤ ᱟᱹᱣᱨᱤ ᱞᱮ ᱮᱦᱚᱵᱟ ᱮᱦᱚᱵ ᱞᱟᱹᱜᱤᱫ ᱞᱮ ᱜᱟᱯᱟ ᱢᱮᱭᱟᱝ ᱥᱮᱱ ᱱᱚᱭᱚ ᱥᱤ ᱠᱚᱫᱚ ᱪᱟᱞᱟᱜ ᱠᱟᱱᱟ ᱾
ᱵᱟᱹᱭᱟᱹᱟᱹᱲ ᱨᱮ ᱠᱟᱹᱴᱤᱡ ᱫᱟᱜ ᱟᱠᱟᱱᱟ ᱚᱱᱟᱜᱮ ᱨᱚᱦᱚᱭ ᱵᱟᱲᱟᱭ ᱦᱩᱭᱩᱼᱟ ᱦᱟᱸᱜ ᱾ ᱚᱱᱟ ᱫᱚ ᱵᱟᱠᱤ ᱜᱮ ᱦᱮᱱᱟᱜᱼᱟ, ᱟᱯᱮ ᱫᱚ ᱛᱤᱱᱟᱹᱜ ᱡᱷᱟᱹᱞ ᱠᱮᱭᱼᱟ ᱯᱮ?
ᱦᱮᱸ ᱜᱚᱝᱠᱮ ᱠᱚᱭᱮᱠ ᱜᱮᱞᱟ ᱫᱚ ᱱᱟᱦᱟᱜ ᱨᱚᱦᱚᱭ ᱦᱚᱸᱠᱚ ᱨᱚᱦᱚᱭᱮᱫ ᱜᱮᱭᱟ ᱠᱚᱭᱠ ᱜᱮᱞᱟ ᱫᱚ ᱥᱤ ᱦᱚᱸᱠᱚ ᱥᱤᱭᱮᱫ ᱜᱮᱭᱟ ᱾ ᱢᱮᱱᱫᱚ ᱟᱹᱰᱤ ᱟᱭᱢᱟ ᱜᱟᱱ ᱜᱮ ᱦᱟᱸᱜ ᱠᱚ ᱨᱚᱦᱚᱭ ᱞᱟᱦᱟ ᱟᱠᱟᱫᱟ ᱾ ᱟᱨ ᱵᱟᱹᱭᱦᱟᱹᱲ ᱠᱚᱫᱚ ᱦᱟᱸᱜ ᱟᱨ ᱵᱟᱹᱫᱽ ᱠᱚᱨᱮ ᱫᱚ ᱱᱟᱦᱜ ᱫᱟᱜ ᱫᱚ ᱵᱟᱹᱪᱩᱜ ᱡᱟᱦᱟᱸ ᱩᱰᱟᱹᱝ ᱨᱮ ᱡᱟᱦᱟᱸ ᱠᱷᱮᱛ ᱡᱟᱦᱟᱸ ᱩᱰᱟᱹᱝ ᱜᱮ ᱫᱟᱜ ᱢᱮᱱᱟᱜᱼᱟ ᱚᱱᱟ ᱠᱚᱫᱚ ᱱᱟᱦᱟᱜ ᱯᱮᱨᱟᱭ ᱠᱚ ᱞᱚᱥᱚᱫ ᱟᱹᱜᱩᱭᱮᱫᱼᱟ ᱥᱮᱠᱚ ᱨᱚᱦᱚᱭ ᱟᱹᱜᱩᱭᱮᱫᱼᱟ ᱾
ᱦᱩᱸ
ᱦᱮᱸ ᱟᱨ ᱚᱱᱠᱟ ᱢᱟᱪᱷᱟ ᱱᱟᱦᱟᱜ ᱥᱮᱨᱢᱟ ᱫᱚ ᱵᱟᱭ ᱥᱮᱨᱢᱟ ᱡᱟᱹᱲᱤ ᱢᱟ ᱵᱟᱭ ᱡᱟᱹᱲᱤ ᱟᱠᱟᱭᱼᱟ, ᱵᱟᱝᱠᱷᱟᱱ ᱦᱩᱱᱟᱹᱝ ᱱᱤᱛᱚᱜ ᱛᱮ ᱠᱟᱢᱯᱞᱤᱴ ᱦᱩᱭ ᱠᱚᱜ ᱠᱮᱭᱟ ᱛᱚᱞᱟ ᱠᱚᱦᱚᱸ ᱚᱱᱟ ᱟᱹᱰᱤ ᱡᱟᱹᱥᱛᱤ ᱜᱮ ᱦᱟᱨᱟ ᱵᱟᱹᱲᱛᱤᱜ ᱠᱟᱱᱟ ᱾
ᱟᱞᱮ ᱥᱮᱫ ᱫᱚ ᱥᱮᱨᱢᱟ ᱡᱟᱹᱲᱤ ᱫᱚ ᱫᱤᱱᱟᱹᱢ ᱫᱤᱱᱜᱤ ᱡᱟᱹᱲᱤᱭᱟᱭ ᱟᱫᱚ ᱚᱱ ᱰᱷᱨ ᱥᱟᱺᱦᱤᱡ ᱫᱚ ᱵᱟᱝ ᱾ ᱮ ᱫᱷᱩᱲᱤ ᱞᱚᱦᱚᱫᱚᱜ ᱞᱮᱠᱟ ᱚᱱᱠᱟ ᱵᱟᱹᱫ ᱵᱟᱹᱭᱦᱟᱹᱲ ᱨᱮ ᱛᱤᱸᱜᱩ ᱞᱮᱠᱷᱟ ᱫᱚ ᱵᱟᱭ ᱫᱟᱲᱤᱭᱮᱼᱟ ᱾
ᱟᱪᱪᱷᱟ ᱟᱪᱪᱷᱟ, ᱦᱮᱸ ᱜᱚᱢᱠᱮ ᱟᱞᱮᱭᱟᱜ ᱫᱚ ᱪᱮᱛᱟᱱ ᱥᱮᱱ ᱨᱮ ᱞᱟᱹᱴᱩ ᱵᱟᱸᱫᱷ ᱢᱮᱱᱟᱜ ᱛᱟᱞᱮᱭᱟ ᱛᱚ ᱟᱫᱚ ᱚᱱᱟ ᱵᱟᱸᱫ ᱯᱮᱨᱮᱡ ᱞᱮᱱᱠᱷᱟᱱ ᱟᱨ ᱡᱟᱦᱟᱸ ᱛᱤᱱᱟᱹᱜ ᱚᱱᱟ ᱯᱟᱱᱫ ᱞᱟᱛᱟᱨ ᱥᱮᱱ ᱨᱮ ᱵᱟᱹᱭᱦᱟᱹᱲ ᱠᱚ ᱢᱮᱱᱟᱜᱼᱟ ᱥᱟᱱᱟᱢ ᱵᱟᱹᱭᱦᱟᱹᱲ ᱜᱮ ᱚᱱᱮ ᱫᱟᱜᱚᱜ ᱛᱟᱞᱮᱭᱟ ᱾
ᱦᱮᱸ ᱦᱮᱸ ᱮ
ᱚᱱᱮ ᱚᱱᱟ ᱵᱟᱸᱫᱽ ᱜᱮ ᱯᱮᱨᱮᱡ ᱟᱠᱟᱱ ᱛᱟᱞᱮᱭᱟ ᱟᱫᱚ ᱱᱤᱛᱚᱜ ᱫᱚ ᱱᱟᱦᱟᱸᱜ ᱵᱟᱹᱫᱽ ᱵᱟᱹᱭᱦᱟᱹᱲ ᱫᱚ ᱱᱟᱦᱟᱸᱜ ᱡᱚᱛᱚ ᱜᱮᱞᱮ ᱪᱟᱥᱟ ᱟᱨ ᱚᱱᱟ ᱥᱮᱨᱢᱟ ᱡᱟᱹᱲᱤ ᱛᱮᱜᱮ ᱱᱟᱦᱟᱸᱜ ᱵᱟᱹᱫᱽ ᱠᱚᱫᱚ ᱱᱟᱦᱟᱜ ᱞᱮ ᱨᱚᱦᱚᱭᱟ ᱢᱮᱱᱫᱚ ᱡᱟᱦᱟᱸ ᱴᱚᱸᱰᱟᱝ ᱡᱟᱭᱜᱟ ᱠᱚ ᱾
ᱦᱮᱸ ᱦᱮᱸ ᱦᱮᱸ
ᱦᱮᱸ ᱚᱱᱮ ᱚᱱᱟ ᱠᱚᱫᱚ ᱱᱟᱦᱟᱸᱜ ᱥᱮᱨᱢᱟ ᱡᱟᱹᱲᱤ ᱛᱮᱜᱮ
ᱟᱯᱮ ᱫᱚ ᱪᱮᱫ ᱛᱮᱯᱮ ᱥᱤᱭᱮᱼᱟ ᱰᱟᱝᱨᱤ ᱰᱟᱝᱨᱤ ᱠᱟᱰᱟ ᱱᱟᱦᱮᱞᱛᱮ ᱥᱮ ᱚᱱᱮ ᱴᱮᱠᱴᱟᱨ ᱠᱚᱛᱮ?
ᱦᱮᱸ ᱚᱱᱠᱟ ᱫᱚ ᱱᱟᱦᱟᱜ ᱟᱹᱰᱤ ᱦᱮᱸ ᱟᱭᱢᱟ ᱟᱭᱢᱟ ᱜᱮ ᱢᱮᱱᱟᱜ ᱠᱚᱣᱟ ᱴᱮᱠᱴᱟᱨ ᱠᱚᱛᱮ ᱦᱚᱸᱠᱚ ᱥᱤᱭᱮᱫ ᱜᱮᱭᱟ, ᱞᱮᱠᱤᱱ ᱦᱮᱸ ᱟᱹᱰᱤ ᱡᱟᱹᱥᱛᱤ ᱴᱮᱠᱴᱟᱨ ᱠᱷᱚᱱᱟᱜ ᱦᱚᱸ ᱢᱟᱱᱮ ᱡᱟᱹᱥᱛᱤ ᱫᱚ ᱱᱟᱦᱟᱜ ᱠᱟᱰᱟ ᱰᱟᱝᱨᱤ ᱛᱮᱜᱮ ᱦᱟᱜ ᱞᱮ ᱥᱤᱭᱟ ᱟᱞᱮ ᱫᱤᱥᱚᱢ ᱫᱚ, ᱟᱨ ᱦᱚᱭᱛᱳ ᱢᱤᱫ ᱵᱟᱨ ᱦᱚᱲ ᱦᱚᱳᱭᱛᱳ ᱪᱟᱹᱠᱨᱤ ᱵᱟᱹᱠᱨᱤ ᱢᱮᱱᱟᱜ ᱛᱟᱠᱚᱣᱟ ᱩᱱᱠᱩ ᱠᱚᱫᱚ ᱱᱟᱦᱟᱜ ᱴᱮᱠᱴᱟᱨ ᱛᱮᱠᱚ ᱥᱤ ᱚᱪᱚᱭᱟ, ᱟᱨ ᱡᱟᱦᱟᱸᱭ ᱠᱚᱫᱚ ᱱᱟᱦᱟᱜ ᱵᱟᱹᱱᱩᱜ ᱵᱟᱠᱚ ᱵᱟᱠᱚ ᱪᱟᱹᱠᱨᱤ ᱵᱟᱹᱠᱨᱤᱭᱟ ᱩᱱᱠᱩ ᱠᱚᱫᱚ ᱱᱟᱦᱟᱜ ᱢᱤᱫ ᱵᱟᱨ ᱡᱚᱲ ᱠᱟᱛᱮᱫ ᱱᱟᱦᱟᱜ ᱠᱟᱲᱟ ᱰᱟᱹᱝᱨᱤ ᱠᱚ ᱟᱹᱥᱩᱞ ᱠᱟᱠᱚ ᱠᱚᱣᱟ ᱩᱱᱠᱩ ᱠᱚᱛᱮ ᱜᱮ ᱞᱚᱥᱚᱫ ᱨᱚᱦᱚᱭ ᱟᱠᱚ ᱾
ᱦᱮᱸ ᱦᱮᱸ
ᱟᱞᱮ ᱦᱚᱸ ᱚᱱᱠᱟᱜᱮ ᱩᱱᱠᱩ ᱰᱟᱝᱨᱤ ᱠᱟᱰᱟ ᱛᱮᱜᱮᱞᱮ ᱥᱤᱭᱟ ᱚᱱᱟ ᱞᱟᱹᱴᱩ ᱞᱟᱹᱴᱩ ᱠᱷᱮᱛ ᱠᱚᱦᱚᱸ ᱵᱟᱹᱱᱩᱜᱼᱟ ᱾ ᱟᱨ ᱡᱟᱦᱟᱸ ᱚᱱᱟᱛᱮ ᱫᱟᱜ ᱡᱟᱹᱯᱩᱫ ᱞᱮᱠᱷᱟᱱ ᱢᱟᱱᱮ ᱠᱟᱹᱴᱤᱡ ᱠᱟᱹᱴᱤᱡ ᱛᱮᱞᱮ ᱥᱤ ᱦᱚᱨᱟ ᱠᱟᱜᱼᱟ ᱟᱫᱚ ᱤᱱᱟᱹᱠᱷᱟᱱ ᱦᱚᱭ ᱱᱤᱛᱚᱝ ᱥᱚᱢᱚᱭ ᱪᱟᱥ ᱥᱚᱢᱚᱭ ᱫᱚ ᱟᱞᱜᱟ ᱛᱮᱜᱮ ᱦᱩᱭᱩᱜᱼᱟ, ᱢᱟᱲᱟᱝ ᱠᱷᱚᱱᱮᱢ ᱥᱤ ᱫᱚᱦᱚ ᱠᱟᱜ ᱠᱷᱟᱱ
ᱦᱮᱸ ᱜᱚᱝᱠᱮ ᱚᱱᱠᱟ ᱢᱟ ᱟᱹᱰᱤᱜᱮ ᱱᱟᱯᱟᱭᱚᱜᱼᱟ, ᱢᱮᱱᱫᱚ ᱟᱞᱮ ᱦᱚᱸ ᱱᱷᱟᱜ ᱟ ᱠᱷᱮᱛ ᱠᱚᱫᱚ ᱱᱟᱦᱟ ᱟᱹᱰᱤ ᱡᱟᱹᱥᱛᱤ ᱜᱮ ᱢᱮᱱᱟᱜ ᱛᱟᱞᱮᱭᱟ ᱟᱞᱮ ᱟᱞᱮ ᱱᱚᱣᱟ ᱟᱹᱛᱩ ᱨᱮᱱ ᱫᱚ ᱦᱮᱸᱢᱟᱱᱮ ᱢᱮᱱᱫᱚ ᱟᱹᱰᱤ ᱞᱟᱹᱴᱩ ᱞᱟᱹᱴᱩ ᱜᱮ ᱢᱮᱱᱟᱜ ᱛᱟᱞᱮᱭᱟ ᱟᱫᱚ ᱱᱟᱦᱟᱜ ᱡᱟᱠᱜᱮ ᱟᱯᱮ ᱞᱮᱠᱟᱜᱮ ᱱᱟᱦᱟᱜ ᱦᱚᱜ-ᱚᱭ ᱥᱤᱛᱩᱝ ᱫᱤᱱ ᱢᱮᱱᱫᱚ ᱥᱤ ᱯᱟᱲᱟᱜ ᱠᱟᱛᱮᱫ ᱠᱷᱟᱱ ᱱᱤᱛᱚᱜ ᱱᱟᱦᱟᱜ ᱪᱟᱬᱮ ᱜᱮ ᱞᱚᱥᱚᱫᱚᱜ ᱟᱫᱚ ᱚᱱᱮ ᱚᱱᱠᱟ ᱠᱟᱛᱮ ᱞᱮ ᱫᱚᱦᱚ ᱠᱟᱫ ᱛᱟᱦᱮᱱ ᱛᱮ ᱱᱤᱛᱚᱜ ᱚᱱᱟ ᱠᱟᱰᱟ ᱰᱟᱝᱨᱤ ᱛᱮᱞᱮ ᱫᱟᱲᱮᱭᱟᱜ ᱠᱟᱱᱟ ᱟᱨ ᱡᱩᱫᱤ ᱢᱚᱱᱮ ᱠᱟᱜ ᱵᱮᱱ ᱯᱩᱲᱭᱟᱹ ᱜᱮ ᱛᱟᱦᱮᱸ ᱠᱚᱜ ᱠᱮᱭᱟ ᱛᱟᱦᱞᱮ ᱩᱱᱫᱚ ᱱᱟᱦᱟᱜ ᱵᱟᱝ ᱜᱟᱱ ᱠᱚᱜ ᱠᱮ ᱜᱮᱭᱟ ᱠᱟᱨᱚᱱ ᱢᱮᱱᱫᱚ ᱟᱹᱛᱷᱟᱹᱢ ᱫᱤᱱ ᱞᱟᱜᱟᱣ ᱠᱚᱜᱼᱟ ᱥᱤ ᱟᱨ ᱢᱟᱲᱟᱝ ᱨᱮ ᱡᱩᱫᱤ ᱢᱤᱫ ᱫᱷᱟᱣ ᱜᱟᱱ ᱥᱤ ᱛᱟᱦᱮᱱᱟ ᱠᱟᱰᱟ ᱰᱟᱝᱨᱤ ᱛᱮ ᱛᱟᱦᱞᱮ ᱮ ᱱᱤᱛᱚᱜ ᱦᱳᱭᱛᱳ ᱥᱚᱦᱚᱡᱽ ᱧᱚᱜ ᱛᱮ ᱞᱚᱥᱚᱫ ᱜᱚᱫᱚᱜᱼᱟ
ᱦᱮᱸ ᱦᱮᱸ ᱦᱮᱸ ᱟᱯᱮ ᱫᱚ ᱛᱤᱱ ᱫᱷᱟᱣ ᱯᱮ ᱪᱟᱥᱟ ᱵᱚᱪᱷᱚᱨ ᱨᱮ?
ᱵᱚᱪᱷᱚᱨ ᱨᱮ ᱜᱚᱝᱠᱮ ᱟᱞᱮ ᱫᱚ ᱱᱟᱦᱟᱜ ᱢᱤᱫ ᱫᱷᱟᱣ ᱜᱮᱞᱮ ᱪᱟᱥᱟ ᱡᱟᱜᱮ ᱱᱚᱣᱟ ᱥᱮᱨᱢᱟ ᱡᱟᱹᱲᱤ ᱛᱮᱜᱮ ᱱᱟᱦᱟᱜ ᱟᱨ ᱚᱱᱠᱟᱱᱟᱜ ᱥᱩ-ᱥᱩᱵᱤᱫᱷᱟ ᱫᱚ ᱵᱟᱹᱪᱩᱜ ᱠᱟᱫ ᱛᱟᱞᱮᱭᱟ
ᱦᱮᱸ ᱟᱞᱮ ᱦᱚᱸ ᱚᱱᱠᱟᱜᱮ ᱢᱤᱫ ᱫᱷᱟᱣ ᱜᱮ ᱱᱚᱣᱟ ᱥᱮᱨᱢᱟ ᱡᱟᱹᱲᱤ ᱵᱷᱚᱨᱥᱟ ᱜᱮ ᱱᱚᱣᱟ ᱡᱩᱫᱤ ᱴᱷᱤᱠ ᱴᱷᱟᱠ ᱵᱩᱜᱤ ᱟᱨ ᱵᱟᱠᱷᱟᱱ ᱫᱚ ᱵᱟᱝ ᱦᱩᱭᱩᱜᱼᱟ ᱪᱟᱥ ᱠᱚᱫᱚ
ᱦᱮᱸ ᱟᱹᱰᱤ ᱟᱭᱢᱟ ᱟᱭᱢᱟ ᱡᱟᱭᱜᱟ ᱠᱚᱨᱮ ᱟᱫᱚ ᱱᱟᱦᱟᱜ ᱵᱟᱨ ᱯᱮ ᱫᱷᱟᱣ ᱠᱚ ᱪᱟᱥ ᱜᱮᱭᱟ ᱢᱮᱱᱫᱚ ᱠᱮᱱᱮᱞ ᱫᱟᱜ ᱚᱱᱠᱟᱱᱟᱜ ᱥᱮᱞᱳ ᱵᱳᱨᱤᱝ ᱚᱱᱟ ᱠᱚ ᱛᱟᱦᱮᱱ ᱛᱟᱠᱚ ᱜᱮᱭᱟ ᱢᱮᱱᱠᱷᱟᱱ ᱱᱚᱣᱟ ᱫᱤᱥᱚᱢ ᱨᱮᱫᱚ ᱱᱟᱦᱟᱜ ᱚᱱᱟ ᱠᱚᱫᱚ ᱱᱟᱦᱟᱜ ᱵᱟᱹᱱᱩᱜ ᱟᱠᱟᱫ ᱛᱮ ᱡᱟᱜᱮ ᱢᱤᱫ ᱫᱷᱟᱹᱣ ᱜᱮ ᱪᱟᱥ ᱤᱠᱟᱹᱣᱛᱮ ᱱᱟᱦᱟᱜ ᱦᱩᱲᱩ ᱡᱟᱦᱟᱸ ᱛᱤᱱᱟᱹᱜ ᱟᱞᱮ ᱮ ᱥᱟᱱ, ᱥᱟᱱᱟᱢ ᱛᱟᱦᱞᱮ ᱟᱹᱛᱩ ᱨᱮᱱ ᱠᱚᱫᱚ ᱱᱟᱦᱟᱸᱜ ᱡᱚᱛᱚ ᱜᱮ ᱮᱠᱫᱚᱢ ᱠᱷᱮᱛ ᱵᱟᱹᱫᱽ ᱨᱮᱜᱮ ᱱᱤᱛᱚᱜ ᱫᱚᱞᱮ ᱧᱮᱞ ᱧᱟᱢᱚᱜ ᱠᱟᱱᱟ ᱥᱟᱱᱟᱢ ᱠᱚᱜᱮ
ᱦᱮᱸ ᱟᱞᱮ ᱚᱱᱟ ᱠᱮᱱᱮᱞ ᱠᱚᱫᱚ ᱦᱮᱱᱟᱜ ᱜᱮᱭᱟ ᱟᱫᱚ ᱫᱟᱜ ᱫᱚ ᱵᱟᱝ ᱦᱤᱡᱩᱜᱼᱟ ᱩᱱᱟᱹᱜ ᱥᱮ ᱥᱮᱨᱢᱟ ᱫᱟᱜ ᱛᱮᱜᱮ ᱡᱟ ᱯᱮᱨᱮᱡ ᱠᱟᱛᱮ ᱦᱤᱡᱩᱜ ᱵᱟᱠᱷᱟᱱ ᱫᱚ ᱚᱱᱠᱟ ᱰᱮᱢ ᱠᱷᱚᱱ ᱥᱮ ᱡᱟᱦᱟᱸᱱᱟᱜ ᱜᱟᱰᱟ ᱠᱷᱚᱱ ᱫᱚ ᱫᱟᱜ ᱫᱚ ᱵᱟᱠᱚ ᱟᱲᱟᱜ ᱟᱞᱮᱭᱟ
ᱟᱪᱪᱷᱟ ᱟᱪᱪᱷᱟ
ᱟᱨ ᱚᱱᱠᱟ ᱥᱟᱵᱢᱟᱨᱥᱟᱞ ᱠᱚ ᱤᱭᱟᱹ ᱠᱚᱦᱚᱸ ᱵᱟᱹᱭᱥᱟᱹᱣ ᱵᱟᱝᱩᱜᱼᱟ ᱚᱱᱟᱛᱮ ᱵᱚᱪᱷᱚᱨ ᱨᱮ ᱢᱤᱫ ᱫᱷᱟᱣ ᱜᱮ ᱪᱟᱥ ᱦᱩᱭᱩᱜᱼᱟ, ᱚᱱᱟ ᱥᱮᱨᱢᱟ ᱡᱟᱲᱤ ᱵᱷᱚᱨᱥᱟ ᱜᱮ
ᱦᱮᱸ ᱦᱮᱸ ᱦᱮᱸ ᱦᱮᱸ ᱮᱠᱪᱩᱭᱮᱞᱤ ᱧᱮᱞ ᱞᱮᱠᱷᱟᱱ ᱫᱚ ᱟᱵᱚ ᱥᱟᱱᱛᱟᱲ ᱢᱟᱹᱱᱢᱤ ᱫᱚ ᱱᱚᱜᱼᱱᱟ ᱪᱟᱥᱵᱟᱥ ᱨᱮᱜᱮ ᱱᱟᱦᱟᱸᱜ ᱟᱹᱰᱤ ᱡᱟᱹᱥᱛᱤ ᱵᱚᱱ ᱠᱩᱨᱩᱢᱩᱴᱩᱭᱟ ᱢᱮᱱᱫᱚ ᱟᱵᱚᱣᱟᱜ ᱡᱟᱦᱟᱸ ᱢᱤᱫ ᱵᱤᱛᱟᱹ ᱞᱟᱡ ᱡᱟᱛᱮ ᱯᱮᱨᱮᱡ ᱛᱟᱦᱮᱱ ᱢᱟ, ᱚᱱᱟ ᱞᱟᱹᱜᱤᱫ ᱛᱮᱵᱚᱱ ᱪᱮᱥᱴᱟᱭᱟ ᱟᱨ ᱦᱮᱸ ᱟᱨᱚ ᱡᱩᱫᱤ ᱱᱤᱜᱼᱤ ᱱᱤᱭᱟᱹ ᱦᱚᱭᱛᱳ ᱟ ᱮᱴᱟᱜ ᱯᱟᱥᱴᱟ ᱥᱮᱫ ᱠᱷᱚᱱᱟᱜ ᱥᱩ-ᱥᱩᱵᱤᱫᱷᱟ ᱵᱟᱝ ᱧᱟᱢᱚᱜ ᱠᱟᱱᱟ ᱟᱫᱚ ᱟᱵᱚ ᱟᱵᱚ ᱟᱹᱛᱩ ᱢᱚᱬᱮ ᱴᱚᱞᱟ ᱢᱤᱫ ᱠᱟᱛᱮᱫ ᱡᱩᱫᱤ ᱟᱵᱚ ᱚᱱᱟ ᱥᱮᱞᱳ ᱥᱮ ᱵᱳᱨᱤᱝ ᱡᱩᱫᱤ ᱵᱟᱹᱭᱥᱟᱹᱣ ᱨᱮᱭᱟᱜ ᱵᱚ ᱨᱤᱠᱟᱹᱭᱟ ᱛᱟᱦᱞᱮ ᱟᱹᱰᱤᱜᱮ ᱱᱟᱯ ᱱᱟᱯᱟᱭᱚᱜᱼᱟ ᱢᱮᱱᱫᱚ ᱚᱱᱟ ᱛᱮᱫᱚ ᱱᱟᱜ ᱥᱤᱛᱩᱝ ᱫᱤᱱ ᱥᱮ ᱚᱱᱠᱟᱱᱟᱜ ᱟᱭᱢᱟ ᱫᱤᱱ ᱜᱮ ᱪᱟᱥ ᱜᱟᱱᱚᱜᱼᱟ, ᱱᱟᱱᱟ ᱨᱚᱠᱚᱢ ᱢᱮᱱᱫᱚ ᱥᱚᱵᱽᱡᱤ ᱦᱚᱸ ᱪᱟᱥ ᱜᱟᱱᱚᱜᱼᱟ᱾ ᱟ ᱚᱱᱟ ᱥᱟᱞᱟᱜ ᱛᱮ ᱦᱩᱲᱩ ᱠᱚᱦᱚᱸ ᱡᱩᱫᱤ ᱵᱮᱱ ᱢᱚᱱᱮᱭᱟ ᱪᱟᱥ ᱜᱟᱱᱚᱜ ᱜᱮᱭᱟ᱾ ᱟᱫᱚ ᱡᱩᱫᱤ ᱚᱱᱮ ᱚᱱᱠᱟ ᱢᱤᱫ ᱡᱩᱢᱤᱫ ᱠᱟᱛᱮᱫ ᱡᱩᱫᱤ ᱵᱚᱱ ᱪᱮᱥᱴᱟᱭᱟ ᱛᱟᱦᱞᱮ ᱱᱤᱦᱟᱹᱛᱤ ᱮᱸ ᱦᱳᱭᱳᱜ-ᱟ᱾
ᱦᱮᱸ ᱚᱱᱟ ᱢᱟ ᱱᱟᱯᱟᱭ ᱠᱟᱛᱷᱟ ᱵᱚᱱ ᱞᱟᱹᱭ ᱠᱮᱜ ᱟᱫᱚ ᱟᱛᱳ ᱦᱚᱲᱟᱜ ᱠᱚᱨᱮᱫᱚ ᱟᱵᱚ ᱫᱚ ᱢᱤᱫ ᱜᱮᱛᱚ ᱵᱟᱵᱚᱱ ᱛᱟᱦᱮᱸ ᱫᱟᱲᱮᱜ ᱠᱟᱱᱟ᱾
ᱦᱮᱸ ᱜᱚᱝᱠᱮ ᱱᱮᱛᱟᱨᱟᱜ ᱡᱟᱦᱟᱸ, ᱦᱮᱸ ᱱᱮᱛᱟᱨᱟᱜ ᱡᱟᱦᱟᱸ ᱡᱟᱢᱟᱱᱟ ᱦᱮᱡ ᱠᱟᱱᱟ ᱚᱱᱟ ᱦᱤᱥᱟᱹᱵ ᱫᱚ ᱱᱟᱦᱟᱜ ᱮᱠᱟᱞ ᱜᱮ ᱦᱮᱸ ᱢᱤᱫ ᱡᱩᱢᱤᱫ ᱠᱟᱛᱮᱫ ᱫᱚ ᱱᱟᱦᱟᱸᱜ ᱵᱟᱵᱚᱱ ᱛᱟᱦᱮᱸ ᱫᱟᱲᱮᱜ ᱠᱟᱱ ᱜᱮᱭᱟ ᱢᱮᱱᱫᱚ ᱚᱱᱮ ᱟᱵᱮᱱ ᱵᱮᱱ ᱞᱟᱹᱭᱮᱜ ᱞᱮᱠᱟ ᱦᱤᱸᱥᱟᱹ ᱥᱟᱹᱦᱤᱡ ᱚᱱᱮ ᱚᱱᱟ ᱠᱚ ᱡᱟᱹᱥᱛᱤ ᱦᱮᱡ ᱟᱠᱟᱱᱟ᱾
ᱦᱳᱭ, ᱳᱭ ᱪᱟᱞᱟᱜ ᱢᱤᱨ ᱢᱟᱨᱥ ᱢᱤ ᱢᱤᱫ ᱢᱟᱥ, ᱢᱤᱫ ᱢᱟᱥ ᱵᱟᱨ ᱢᱟᱥ ᱜᱮ ᱴᱷᱤᱠ ᱴᱷᱟᱠ ᱵᱮᱱ ᱪᱟᱞᱟᱣ ᱠᱮᱜᱼᱟ᱾ ᱛᱚᱜᱡ ᱡᱷᱚᱛᱚ ᱦᱚᱲ ᱛᱮ ᱢᱮᱥᱟ ᱠᱟᱛᱮ ᱡᱟᱦᱟᱸ ᱵᱳᱨᱤ ᱵᱤᱱ ᱞᱟᱹᱭ ᱦᱚᱪᱚᱭᱮᱜ-ᱟ᱾ ᱛᱟᱯᱚᱨᱮ ᱯᱚᱨᱮ ᱯᱚᱨᱮ ᱛᱮ ᱧᱮᱞᱚᱜ ᱠᱟᱱᱟ ᱦᱟᱱᱤ ᱮᱠᱞᱟᱭ ᱫᱟᱜ ᱮᱫᱟ ᱱᱩᱭ ᱮᱠᱞᱟᱭ ᱫᱟᱜ ᱮᱫᱟ ᱱᱚᱠᱟ ᱱᱚᱠᱟ ᱮᱴᱠᱮᱴᱚᱬᱮ ᱜᱮ ᱰᱷᱮᱨᱚᱜ ᱠᱟᱱᱟ ᱾
ᱦᱮᱸ ᱵᱟᱝᱠᱷᱟᱱ ᱫᱚ ᱧᱮᱞ ᱞᱮᱠᱷᱟᱱ ᱫᱚ ᱛᱚ ᱱᱚᱜᱼᱚᱱᱟ ᱡᱮᱢᱚᱱ ᱟᱵᱚ ᱟᱹᱛᱩ ᱯᱩᱲᱥᱤ ᱦᱚᱲ ᱢᱟᱱᱮ ᱠᱤᱪᱷᱩ ᱦᱚᱲ ᱢᱮᱱᱟᱜ ᱠᱚᱣᱟ ᱡᱮ ᱥᱮ ᱦᱤᱝᱥᱟ ᱩᱱᱤ ᱦᱚᱭᱛᱳ ᱡᱟᱦᱟᱸᱱᱟᱜ ᱠᱚᱨᱟᱣ ᱠᱮᱫᱟᱭ ᱚᱱᱟ ᱨᱮᱱᱟᱜ ᱦᱤᱝᱥᱟ ᱡᱮ ᱚᱸᱰᱮ ᱜᱚᱲᱚ ᱥᱚᱯᱚᱦᱚᱫ ᱮᱢᱟᱹᱭᱟᱧ ᱥᱮ ᱯᱚᱨᱚᱵᱚᱨᱛᱤ ᱠᱟᱞᱨᱮ ᱤᱧ ᱠᱟᱹᱴᱤᱡ ᱥᱟᱯᱳᱴ ᱠᱟᱹᱡ ᱧᱟᱢᱟᱵᱚᱱ ᱠᱷᱚᱱᱟᱜ ᱚᱱᱟ ᱠᱚᱫᱚ ᱱᱷᱟᱜ ᱵᱟᱹᱱᱩᱜ ᱛᱟᱵᱚᱱᱟ᱾ ᱟᱵᱚᱣᱟᱜ ᱫᱚ᱾ ᱦᱮᱸ᱾ ᱡᱟᱠᱜᱮ ᱩᱱᱤ ᱦᱤᱝᱥᱟᱹ ᱥᱮ ᱩᱱᱤ ᱵᱟᱹᱲᱤᱡ ᱜᱤᱲᱤ ᱠᱟᱭ ᱚᱱᱮ ᱚᱱᱟ ᱫᱷᱟᱸᱱᱫᱟ ᱛᱟᱦᱮᱸᱱ ᱛᱟᱵᱚᱱᱟ ᱛᱚ, ᱦᱮᱸ ᱟᱨ ᱚᱛᱚ ᱪᱚ ᱟᱡ ᱦᱚᱸ ᱵᱟᱭ ᱫᱟᱲᱮᱭᱟᱜᱼᱟ, ᱩᱱᱤ ᱦᱚᱸ ᱵᱟᱭ ᱫᱟᱲᱮᱪᱚᱭᱟ᱾ ᱠᱟᱨᱚᱱ ᱟᱵᱚ ᱥᱟᱱᱛᱟᱲ ᱫᱚ ᱢᱮᱱ ᱜᱟᱱᱚᱜ-ᱟ ᱢᱤᱫ ᱢᱟᱭᱟᱢ ᱨᱮᱱ ᱠᱟᱱᱟ ᱵᱚᱱ ᱮᱸ ᱟᱨ ᱚᱱᱠᱟ ᱜᱮ ᱡᱩᱫᱤ, ᱥᱟᱱᱟᱢ ᱜᱚᱲᱚ ᱥᱚᱯᱚᱦᱚᱫ ᱥᱮ ᱦᱳᱭᱛᱚ ᱢᱤᱫ ᱦᱚᱲ ᱞᱟᱹᱴᱩ ᱦᱚᱲᱮ ᱵᱮᱱᱟᱜ ᱠᱟᱱᱟ ᱵᱚᱨᱚᱝ ᱥᱟᱯᱚᱴ ᱥᱮ ᱜᱚᱲᱚ ᱥᱚᱯᱚᱦᱚᱫ ᱮᱢᱟᱭ ᱫᱚᱨᱠᱟᱨ ᱠᱟᱱᱟᱭ ᱱᱤᱦᱟᱹᱛᱤ ᱢᱤᱫ ᱫᱤᱱ ᱵᱟᱝ ᱢᱤᱫ ᱫᱤᱱ ᱩᱱᱤ ᱥᱮᱫ ᱠᱷᱚᱱᱟᱜ ᱜᱚᱲᱚ ᱥᱚᱯ ᱳᱫ ᱧᱟᱢᱚᱜ ᱜᱮᱭᱟ, ᱟᱹᱰᱤ ᱟᱭᱢᱟ ᱜᱮ᱾
ᱦᱮᱸ ᱦᱮᱸ᱾
ᱦᱩᱸ ᱟᱫᱚ ᱚᱱᱮ ᱚᱱᱟ ᱠᱚ ᱪᱤᱱᱛᱟᱹ ᱵᱷᱟᱵᱱᱟ ᱠᱟᱛᱮᱫ ᱡᱩᱫᱤ ᱟᱵᱚᱣᱟᱜ ᱟᱜᱟᱢ ᱰᱟᱦᱟᱨ ᱵᱚᱱ ᱛᱟᱲᱟᱢ ᱤᱫᱤᱭᱟ, ᱛᱟᱦᱞᱮ ᱱᱤᱦᱟᱹᱛᱤ ᱢᱤᱫ ᱫᱤᱱ ᱵᱟᱝ ᱢᱤᱫ ᱫᱤᱱ ᱫᱚ ᱱᱟᱯᱟᱭᱚᱜᱼᱟ, ᱡᱩᱫᱤ ᱱᱚᱜᱼᱚ ᱱᱚᱝᱠᱟ ᱟᱵᱮᱱ ᱵᱮᱱ ᱞᱟᱹᱭ ᱠᱮᱜ ᱞᱮᱠᱟ᱾ ᱛᱚ ᱟᱛᱩ ᱯᱩᱲᱥᱤ ᱢᱟ ᱦᱤᱝᱥᱟᱹ ᱛᱮᱜᱮ ᱱᱟᱦᱟᱜ ᱟᱹᱰᱤ ᱢᱟᱨᱟᱝ ᱮᱴᱠᱮᱴᱚᱬᱮ ᱦᱩᱭᱩᱜ ᱠᱟᱱᱟ᱾
ᱦᱳᱭ᱾ ᱪᱤᱠᱟᱹᱭᱟ ᱠᱟ ᱜᱮ ᱪᱟᱞᱟᱜ ᱠᱟᱱᱟ, ᱟᱨ ᱪᱟᱥ ᱛᱮᱛᱚ ᱥᱟᱨᱟ ᱵᱚᱪᱷᱚᱨ ᱛᱚ ᱡᱚᱢ ᱵᱟᱝ ᱪᱟᱞᱟᱜ ᱠᱟᱱᱟ ᱥᱮ᱾ ᱟᱫᱚ ᱚᱱᱟᱛᱮ ᱪᱟᱥ ᱠᱚ ᱨᱟᱠᱟᱵ ᱵᱟᱲᱟ ᱠᱟᱛᱮ ᱟᱞᱮ ᱚᱱᱛᱮ ᱨᱮᱱ ᱦᱚᱲ ᱫᱚ ᱚᱱᱮ ᱱᱟᱢᱟᱞ ᱠᱟᱹᱢᱤ ᱠᱚ᱾ ᱟᱨ ᱮᱢᱱᱤ ᱡᱟᱦᱟᱸᱭ ᱠᱚᱲᱟ ᱠᱚ ᱦᱮᱱᱟᱜ ᱠᱚᱣᱟ ᱩᱱᱠᱩ ᱫᱚ ᱵᱟᱦᱨᱮ ᱠᱟᱹᱢᱤ ᱠᱚ ᱪᱟᱞᱟᱜᱼᱟ, ᱠᱤᱪᱷᱩ ᱨᱮ ᱜᱚᱲᱚ ᱥᱚᱯᱚᱦᱚᱫ ᱧᱟᱢᱚᱜ ᱠᱟᱱᱟ᱾ ᱠᱟᱣᱰᱤ ᱨᱮᱱᱟᱜ ᱵᱟᱠᱷᱟᱡ ᱫᱚ ᱢᱤᱫ ᱢᱤᱫ ᱳᱭ ᱢᱤᱫ ᱫᱷᱟᱣ ᱪᱟᱥ ᱛᱮᱫᱚ ᱥᱟᱨᱟ ᱵᱚᱪᱷᱚᱨ ᱛᱚ ᱵᱟᱭ ᱪᱟᱞᱟᱜᱼᱟ ᱥᱮ ᱩᱱᱟᱹᱜ ᱥᱟᱸᱜᱮ ᱦᱚᱲᱟᱜ ᱡᱚᱢ ᱫᱚ᱾
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱵᱮᱱ ᱢᱮᱱ ᱟᱠᱟᱫᱟ᱾
ᱦᱮᱸ ᱾
ᱦᱮᱸ᱾ ᱛᱚᱵᱮ ᱜᱚᱝᱠᱮ ᱡᱟᱠ ᱜᱮ ᱟᱯᱮ ᱫᱤᱥᱚᱢ ᱫᱚ ᱱᱷᱟᱜ ᱮ ᱚᱠᱟ ᱞᱮᱠᱟ ᱵᱷᱟᱵᱛᱮ ᱦᱩᱲᱩ ᱠᱚᱫᱚ ᱱᱷᱟᱜ ᱯᱮ ᱪᱟᱥ ᱛᱮ? ᱜᱚᱢᱠᱮ ᱟᱞᱮ ᱫᱤᱥᱚᱢ ᱢᱟ ᱱᱟᱦᱟᱜ ᱡᱟᱜᱮ ᱠᱟᱰᱤ ᱱᱟᱜ ᱠᱟᱰᱟ ᱰᱟᱝᱨᱤᱭᱟᱜ ᱜᱩᱨᱤᱡ ᱠᱚᱛᱮ ᱜᱮ ᱱᱟᱦᱟᱜ ᱞᱮ ᱪᱟᱥ ᱵᱟᱲᱟᱭ ᱜᱮᱭᱟ᱾
ᱦᱮᱸ ᱦᱮᱸ᱾
ᱜᱚᱝᱠᱮ ᱟᱯᱮ ᱢᱟ ᱱᱮᱛᱟᱨ ᱢᱟ ᱟᱹᱰᱤ ᱟᱹᱰᱤ ᱟᱭᱢᱟ ᱟᱭᱢᱟ ᱟᱸ ᱥᱚᱵᱽᱡᱤ ᱤᱭᱟᱹ ᱪᱮ ᱢᱮᱱᱫᱚ ᱟᱭᱢᱟ ᱟᱭᱢᱟ ᱠᱮᱢᱤᱠᱮᱞ ᱫᱤᱭᱮ ᱥᱟᱨ ᱠᱚ ᱚᱰᱩᱠ ᱟᱠᱟᱱ ᱛᱮ ᱱᱷᱟᱜ ᱱᱤᱦᱟᱹᱛᱤ ᱟᱞᱮ ᱫᱤᱥᱚᱢ ᱮᱠᱛᱚ ᱮ ᱵᱟᱠᱤ ᱜᱚᱫᱚᱜ-ᱟ
ᱦᱮᱸ ᱟᱞᱮ ᱦᱚᱸ ᱟᱞᱮ ᱦᱚᱸ ᱚᱱᱠᱟᱜᱮ ᱡᱟᱦᱟᱸ ᱫᱚ ᱞᱟᱦᱟ ᱛᱟᱦᱮᱱ ᱰᱟᱝᱨᱤ ᱠᱟᱰᱟ ᱚᱲᱟᱜ ᱠᱚᱨᱮ ᱦᱮᱱᱟᱜ ᱠᱚ ᱜᱩᱨᱤᱡ ᱠᱚ ᱚᱱᱟ ᱠᱷᱮᱛ ᱠᱚᱨᱮ ᱤᱫᱤ ᱵᱟᱲᱟ ᱦᱩᱭᱩᱜ ᱠᱟᱱᱟ ᱟᱨ ᱛᱟᱯᱚᱨᱮ ᱮᱢᱱᱤ ᱨᱚᱦᱚᱭ ᱵᱟᱲᱟ ᱦᱩᱭ ᱠᱟᱛᱮ ᱱᱚᱜ-ᱚᱭ ᱛᱚᱠᱛᱟᱱ ᱠᱷᱚᱱ ᱥᱟᱨ ᱠᱚ ᱪᱟᱯᱟᱱ ᱠᱚ ᱠᱤᱨᱤᱧ ᱟᱹᱜᱩ ᱠᱟᱛᱮ ᱚᱱᱟ ᱠᱚᱜᱮ ᱮᱢ ᱦᱩᱭᱩᱜ ᱠᱟᱱᱟ
ᱟᱪᱪᱷᱟ ᱟᱪᱪᱷᱟ ᱦᱮᱸ ᱟᱞᱮ ᱥᱮᱱ ᱦᱚᱸ ᱮᱢ ᱫᱚᱠᱚ ᱮᱢᱟᱜ ᱜᱮᱭᱟ ᱛᱚᱵᱮ ᱩᱱᱟᱹᱜ ᱡᱟᱹᱥᱛᱤ ᱫᱚ ᱵᱟᱝ-ᱟ ᱠᱚᱢ ᱡᱟᱠ ᱜᱮ ᱟᱞᱮ ᱨᱮᱱ ᱢᱟ ᱟᱹᱰᱤ ᱟᱭᱢᱟ ᱠᱟᱰᱟ ᱰᱟᱝᱨᱤ ᱢᱮᱱᱟᱜ ᱠᱚᱣᱟ ᱛᱚ
ᱚᱸ ᱦᱮᱸ ᱫᱚ ᱱᱟᱯᱟᱭ ᱠᱟᱛᱷᱟ ᱟᱞᱮ ᱚᱱᱛᱮ ᱫᱚ ᱚᱱᱮ ᱚᱱᱠᱟ ᱩᱱᱟᱹᱜ ᱢᱟᱱᱮ ᱩᱱᱟᱹᱜ ᱞᱟᱹᱴᱩ ᱞᱟᱹᱴᱩ ᱠᱷᱮᱛ ᱦᱚᱸ ᱵᱟᱹᱱᱩᱜ-ᱟ ᱟᱨ ᱚᱱᱠᱟ ᱰᱷᱮᱨ ᱧᱚᱜ ᱠᱟᱰᱟ ᱰᱟᱝᱨᱤ ᱦᱚᱸ ᱵᱟᱹᱱᱩᱜ ᱠᱚᱣᱟ ᱵᱟᱨᱭᱟ ᱜᱮᱼᱼ ᱥᱤ ᱞᱟᱹᱜᱤᱫ ᱩᱱᱠᱤᱱᱟᱜ ᱜᱮ ᱡᱟᱦᱟᱸ ᱛᱤᱱᱟᱹᱜ ᱠᱤᱱ ᱜᱩᱨᱤᱡᱟ ᱚᱱᱟ ᱜᱮ ᱠᱷᱮᱛ ᱵᱟᱹᱫᱽ ᱨᱮ ᱤᱫᱤ ᱦᱩᱭᱩᱜ-ᱟ ᱟᱨ ᱟᱨ ᱚᱱᱠᱟᱱ ᱫᱚᱠᱟᱱ ᱠᱚᱨᱮ ᱠᱷᱚᱱ ᱥᱟᱨ ᱪᱟᱯᱟᱱ ᱠᱚ ᱠᱤᱨᱤᱧ ᱟᱹᱜᱩ ᱠᱟᱛᱮᱜ ᱚᱱᱟ ᱠᱚ ᱪᱷᱩᱲᱭᱟᱹᱣ ᱵᱟᱲᱟ ᱦᱩᱭᱩᱜ-ᱟ
ᱱᱮᱛᱟᱨ ᱢᱟ ᱧᱮᱞᱚᱜ ᱠᱟᱱᱟ ᱟᱹᱰᱤ ᱟᱭᱢᱟ ᱟᱭᱢᱟ ᱥᱟᱨ ᱯᱟᱱ ᱠᱚ ᱨᱮᱱᱟᱜ ᱦᱚᱸ ᱫᱟᱢ ᱵᱟᱹᱲᱛᱤ ᱤᱫᱤᱜ ᱠᱟᱱ ᱜᱮᱭᱟ ᱵᱟᱝ-ᱟ ᱵᱟᱠᱚ ᱨᱚᱨᱚᱜ-ᱟ
ᱟᱪᱪᱷᱟ ᱜᱩᱯᱤ ᱵᱮᱱ ᱪᱟᱞᱟᱣ ᱟᱠᱟᱱᱟ ᱥᱮᱜ
ᱦᱳᱭ ᱥᱤ ᱵᱟᱲᱟ ᱦᱩᱭᱱᱟ ᱥᱤ ᱵᱟᱲᱟ ᱠᱟᱛᱮ ᱛᱮ ᱱᱟᱦᱟᱜ-ᱟ ᱡᱟᱜᱮ ᱱᱩᱠᱩ ᱢᱟ ᱟᱹᱛᱤᱧ ᱦᱚᱪᱚ ᱞᱟᱜᱟᱜ ᱜᱮᱭᱟ ᱛᱟᱦᱚᱞᱮ ᱚᱱᱟ ᱛᱮ ᱢᱤᱫ ᱠᱟᱹᱴᱤᱡ ᱟᱹᱛᱤᱧ ᱵᱟᱲᱟ ᱠᱟᱛᱮ ᱟᱨ ᱚᱲᱟᱜ ᱥᱮᱱ ᱤᱫᱤ ᱠᱚ ᱦᱩᱭᱩᱜ-ᱟ ᱟᱨ ᱟᱹᱭᱩᱵ ᱵᱮᱲᱟ ᱫᱚ ᱱᱟᱦᱟᱸᱜ ᱪᱤᱲᱭᱟᱹ ᱠᱚᱠᱚ ᱦᱩᱭᱩᱜ-ᱟ ᱚᱱᱛᱮ ᱨᱮ ᱡᱟᱦᱟᱸ ᱥᱮᱱ ᱨᱮᱜᱮ
ᱟᱞᱮ ᱚᱱᱠᱟ ᱟᱞᱮ ᱚᱱᱛᱮ ᱫᱚ ᱚᱱᱠᱟ ᱪᱤᱲᱭᱟᱹ ᱨᱮᱱᱟᱜ ᱡᱟᱭᱜᱟ ᱦᱚᱸ ᱵᱟᱹᱱᱩᱜ-ᱟ ᱡᱟᱦᱟᱸ ᱠᱚᱨᱮ ᱵᱚᱱ ᱪᱤᱲᱭᱟᱹ ᱚᱱᱟ ᱠᱚᱨᱮ ᱛᱮ ᱠᱚ ᱨᱚᱦᱚᱭ ᱵᱟᱲᱟᱭᱟ ᱟᱫᱚ ᱰᱩᱝᱨᱤ ᱤᱫᱤ ᱠᱚ ᱦᱩᱭᱩᱜ-ᱟ
ᱦᱮᱸ ᱜᱚᱝᱠᱮ ᱤᱧ ᱟᱹᱞᱤᱧ ᱦᱚᱸ ᱱᱟᱜ ᱱᱤᱛᱚᱜ ᱫᱚ ᱰᱩᱝᱨᱤ ᱫᱷᱟᱨᱮ ᱥᱮᱱ ᱜᱮ ᱦᱮᱸ ᱞᱤᱧ ᱟᱹᱜᱩ ᱟᱠᱟᱫ ᱠᱚᱣᱟ ᱢᱮᱱ ᱫᱚ ᱥᱟᱱᱟᱢ ᱠᱷᱮᱛ ᱠᱚᱨᱮ ᱜᱮ ᱱᱟᱦᱟᱜ ᱱᱤᱛᱚᱜ ᱫᱟᱜ ᱠᱚ ᱢᱮᱱᱟᱜ-ᱟ ᱚᱱᱟ ᱵᱟᱹᱫᱽ ᱠᱚᱨᱮ ᱢᱟ ᱦᱟᱜ ᱰᱟᱝᱨᱤ ᱠᱚ ᱛᱚᱞ ᱟᱠᱟᱫ ᱠᱚᱣᱟ ᱛᱟᱦᱚᱞᱮ ᱚᱱᱟ ᱠᱚᱨᱮ ᱫᱚ ᱟᱹᱛᱤᱧ ᱦᱟᱜ ᱵᱟᱭ ᱜᱟᱱᱚᱜ-ᱟ ᱟᱨ ᱛᱟᱦᱚᱞᱮ ᱚᱱᱟᱼᱼ ᱤᱱᱟᱹ ᱛᱮᱜᱮ ᱱᱟᱜ ᱱᱚᱛᱮ ᱟᱹᱜᱩ ᱦᱩᱭ ᱟᱠᱟᱱᱟ
ᱦᱩᱸ ᱟᱞᱮ ᱚᱱᱟ ᱠᱚᱨᱮ ᱰᱩᱝᱨᱤ ᱥᱮᱡ ᱰᱩᱝᱨᱤ ᱥᱮᱡ ᱠᱚ ᱞᱟᱜᱟ ᱨᱟᱠᱟᱵ ᱠᱟᱠᱚᱣᱟ ᱟᱨ ᱟᱡᱛᱮ
ᱦᱮᱸ
ᱢᱮᱱ ᱫᱟᱞᱤᱧ ᱟᱞᱮ ᱚᱱᱛᱮ ᱫᱚ ᱜᱩᱯᱤ ᱦᱚᱲ ᱠᱚ ᱰᱩᱝᱨᱤ ᱠᱚ ᱨᱟᱠᱟᱵ ᱠᱟᱠᱚᱣᱟ ᱟᱠᱚ ᱫᱚ ᱢᱤᱫᱴᱷᱮᱡ ᱠᱚ ᱫᱩᱲᱩᱵ ᱠᱚᱜ-ᱟᱡ ᱛᱮᱜᱮ ᱚᱱᱠᱚ ᱟᱛᱤᱧ ᱵᱷᱟᱜᱟᱣ ᱠᱟᱛᱮᱫ ᱟᱠᱚ ᱛᱮᱜᱮᱠᱚ ᱦᱤᱡᱩᱜ-ᱟ ᱚᱲᱟᱜ ᱚᱱᱠᱟ ᱢᱤᱫᱴᱟᱱ ᱦᱮᱣᱟ ᱦᱩᱭ ᱟᱠᱟᱱᱟ
ᱦᱮᱸ ᱜᱚᱝᱠᱮ ᱟᱞᱮᱭᱟᱜ ᱫᱚ ᱱᱟᱦᱟᱜ ᱟᱹᱰᱤ ᱟᱭᱢᱟ ᱞᱟᱹᱴᱩ ᱵᱩᱨᱩ ᱠᱟᱱᱟ ᱛᱚ ᱟᱫᱚ ᱟᱹᱰᱤ ᱥᱟᱺᱜᱤᱧ ᱟᱹᱣᱲᱤ ᱠᱚᱼᱼ ᱪᱟᱞᱟᱜ-ᱟ ᱱᱚᱛᱮ ᱦᱟᱸᱜ ᱢᱮᱱ ᱫᱚ ᱚᱱᱠᱟᱱᱟᱜ ᱪᱷᱳᱴᱳ ᱠᱷᱟᱴᱳ ᱰᱩᱝᱨᱤ ᱫᱚ ᱵᱟᱹᱱᱩᱜ-ᱟ ᱟᱹᱰᱤ ᱢᱟᱱᱮ ᱟᱹᱰᱤ ᱢᱟᱱᱮ ᱵᱩᱨᱩ ᱛᱟᱞᱟ ᱨᱮ ᱚᱲᱟᱜ ᱛᱟᱞᱮ ᱟᱹᱰᱤ ᱟᱭᱢᱟ ᱵᱩᱨᱩ ᱢᱮᱱᱟᱜ ᱛᱟᱞᱮᱭᱟ ᱦᱮᱸ ᱚᱱᱟ ᱛᱮᱜᱮ ᱱᱟᱦᱟᱜ ᱚᱱᱟᱼᱼ ᱚᱱᱠᱟ ᱠᱟᱛᱮ ᱫᱚ ᱦᱟᱸᱜ ᱵᱟᱝᱞᱮ ᱫᱟᱲᱮᱭᱟ ᱠᱚᱣᱟ ᱦᱳᱭᱛᱳ ᱪᱷᱳᱴᱳ ᱠᱷᱟᱴᱚ ᱰᱩᱝᱨᱤ ᱠᱚᱨᱮ ᱫᱚᱞᱮ ᱫᱟᱲᱮᱭ ᱟᱠᱚ ᱜᱮᱭᱟ ᱟᱨ ᱡᱟᱹᱥᱛᱤ ᱡᱟᱹᱥᱛᱤ ᱞᱟᱹᱴᱩ ᱧᱚᱜ ᱟᱨ ᱯᱷᱟᱸᱠᱟ ᱫᱤᱱ ᱫᱚ ᱱᱟᱦᱟᱜ ᱜᱟᱱ ᱜᱚᱫᱚᱜ ᱜᱮᱭᱟ ᱟᱨ ᱚᱱᱟ ᱟᱵᱟᱫᱽ ᱫᱤᱱ ᱫᱚ ᱱᱟᱦᱟᱜ ᱮᱠᱟᱞ ᱜᱮ ᱵᱟᱝ ᱜᱟᱱᱚᱜ ᱞᱟᱹᱜᱤᱫᱚᱜ-ᱟ
ᱦᱮᱸ ᱟᱯᱟᱫᱽ ᱫᱤᱱ ᱫᱚ ᱪᱮᱫᱟᱜ ᱵᱮᱱ ᱟᱲᱟᱜ ᱜᱤᱰᱤ ᱠᱟᱠᱚᱣᱟ ᱚᱠᱚᱭᱟᱜ ᱪᱮᱫ ᱠᱚ ᱥᱚᱵᱡᱤ ᱠᱚ ᱦᱩᱲᱩ ᱠᱚ ᱡᱚᱢ ᱞᱮᱠᱷᱟᱱ ᱟᱵᱚ ᱫᱚ ᱚᱱᱟ ᱠᱚ ᱵᱷᱚᱨᱥᱟ ᱨᱮᱜᱮ ᱛᱚ ᱦᱮᱱᱟᱜ ᱵᱚᱱᱟ ᱥᱮ
ᱦᱮᱸ ᱤᱱᱠᱟᱹ ᱡᱟᱜᱜᱮ ᱠᱟᱰᱟ ᱰᱟᱹᱝᱨᱤ ᱠᱚ ᱡᱚᱢ ᱜᱚᱫ ᱜᱮᱭᱟ ᱛᱟᱹᱣ ᱮᱱᱛᱮ ᱨᱮᱦᱚᱸ ᱩᱱᱟᱹᱜ ᱨᱟᱹᱜᱤ ᱟᱹᱲᱤᱥ ᱫᱚᱨᱠᱟᱨ ᱵᱟᱝ ᱠᱟᱱᱟ ᱵᱟᱠᱷᱟᱱ ᱟᱞᱮ ᱠᱚᱨᱮ ᱟᱞᱮᱼᱼ ᱟᱞᱮ ᱠᱚᱨᱮ ᱱᱮᱛᱟᱨ ᱧᱮᱞᱚᱜ ᱠᱟᱱᱟ ᱡᱮ ᱵᱟᱝ ᱠᱟᱹᱴᱤᱡ ᱜᱟᱱ ᱡᱩᱫᱤ ᱦᱳᱭᱛᱳ ᱪᱟᱞᱟᱜ ᱪᱟᱞᱟᱜ ᱛᱮ ᱨᱟᱪᱟᱜ ᱜᱚᱫ ᱠᱮᱫᱟᱭ ᱦᱩᱲᱩ ᱜᱮ ᱛᱟᱦᱚᱞᱮ ᱚᱱᱟ ᱨᱮᱱᱟᱜ ᱟᱨᱚ ᱥᱚᱠᱛᱚ ᱮᱜᱮᱨᱟᱠᱚ ᱚᱱᱠᱟᱼᱼ ᱩᱪᱤᱛ ᱵᱟᱝ ᱠᱟᱱᱟ ᱦᱚᱭᱛᱳ ᱤᱫᱤ ᱤᱫᱤ ᱛᱮ ᱢᱤᱫ ᱵᱟᱨ ᱫᱚᱠᱚ
ᱦᱮᱸ ᱦᱮᱸ ᱦᱮᱸ ᱚᱱᱟ ᱫᱚ ᱦᱩᱭᱩᱜ ᱜᱮᱭᱟ ᱡᱮ ᱚᱵᱚᱦᱮᱞᱟ ᱡᱤᱱᱤᱥ ᱪᱮᱫ ᱵᱮᱱ ᱢᱮᱱ ᱛᱮᱦᱚᱸ ᱛᱚ ᱵᱟᱭ ᱵᱩᱡᱷᱟᱹᱜ-ᱟ ᱩᱱᱤ ᱫᱚ ᱟᱵᱮᱱ ᱪᱟᱞᱟᱣ ᱵᱟᱲᱟ ᱛᱮᱜᱮ ᱧᱮᱞ ᱢᱮ ᱫᱷᱩᱛ ᱯᱩᱨᱟᱹᱣ ᱠᱟᱱᱟ ᱟᱫᱚ ᱵᱮᱱ ᱪᱤᱠᱟᱹ ᱫᱟᱲᱮᱟᱭᱟ ᱩᱱᱤ ᱫᱚᱼᱼ ᱥᱟᱦᱟᱣ ᱞᱟᱦᱟ ᱢᱤᱫᱴᱟᱝ ᱵᱮᱯᱟᱨ ᱦᱮᱱᱟᱜ ᱚᱱᱠᱟᱼᱼ
ᱦᱮᱸ ᱜᱚᱝᱠᱮ ᱡᱟᱠ ᱜᱮ, ᱡᱟᱦᱟᱸ ᱛᱤᱱᱟᱹᱜ ᱩᱰᱟᱹᱝ ᱟᱞᱟᱝᱟᱜ ᱴᱟᱭᱤᱢ ᱠᱚ ᱮᱢᱟᱜ ᱞᱟᱝᱼᱼ ᱚᱱᱟ ᱴᱟᱭᱤᱢ ᱫᱚ ᱯᱨᱟᱭ ᱱᱟᱜ ᱪᱟᱵᱟ ᱦᱮᱡ ᱮᱱᱟ ᱾
ᱦᱮᱸ ᱢᱟ ᱱᱤᱭᱟᱹ ᱚᱠᱛᱚ ᱞᱮᱠᱟ ᱫᱚ ᱱᱤᱝᱠᱟᱹ ᱜᱮ ᱟᱨᱚ ᱡᱟᱦᱟᱸ ᱛᱤᱥ ᱨᱚᱯᱚᱲ ᱵᱟᱲᱟ ᱦᱩᱭᱩᱜᱼᱟ ᱾
ᱦᱮᱸ ᱦᱮᱸ ᱾